ᱦᱳᱭ ᱟᱸᱡᱚᱢ ᱫᱟᱹᱧ
ᱦᱮᱸ ᱴᱷᱤᱠ ᱴᱷᱟᱠᱮᱢ ᱟᱸᱡᱚᱢᱮᱫ ᱛᱤᱧᱟ ᱛᱚ
ᱦᱳᱭ ᱴᱷᱤᱠ ᱴᱷᱟᱠ ᱜᱮ ᱟᱸᱡᱚᱢᱚᱜ ᱠᱟᱱᱟ
ᱱᱮᱴᱣᱚᱨᱠ ᱠᱚᱸ ᱵᱟᱭ ᱰᱤᱥᱴᱟᱨᱵᱽ ᱫᱟ ᱛᱚ
ᱵᱟᱝᱼᱟ
ᱦᱮᱸ ᱟᱢᱟᱜ ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ᱾
ᱟᱪᱪᱷᱟ
ᱛᱟᱦᱚᱞᱮ ᱠᱷᱚᱵᱚᱨ ᱠᱚ ᱞᱟᱭ ᱛᱟᱞᱟᱝ ᱢᱮ ᱪᱮᱫ ᱠᱚᱢ ᱪᱤᱠᱟᱹ ᱵᱟᱲᱟᱭᱮᱫᱟ?
ᱱᱚᱜ ᱚᱚᱭ ᱪᱮᱫ ᱯᱟᱲᱦᱟᱜ ᱤᱧ ᱫᱩᱲᱩᱵ ᱟᱠᱟᱱ ᱛᱟᱦᱮᱸᱱᱟ ᱾ᱟᱫᱚ ᱚᱱᱟᱜᱮ ᱛᱟᱦᱞᱮ ᱟᱢᱫᱚ ᱪᱮᱫ ᱮᱢ ᱪᱮᱤᱠᱟᱭᱟ ᱟᱢᱫᱚ ᱪᱮᱫ ᱮᱢ ᱪᱤᱠᱟᱹ ᱵᱟᱲᱟᱭᱮᱫᱟ?
ᱤᱧ ᱫᱚ ᱪᱮᱠᱟ ᱵᱟᱝ ᱡᱟᱹᱯᱤ ᱡᱟᱹᱯᱤᱫ ᱠᱟᱹᱧ ᱢᱮᱱᱛᱮ ᱡᱚᱢ ᱵᱟᱲᱟ ᱠᱟᱛᱮᱫ ᱱᱤᱛᱚᱜ ᱡᱟᱹᱯᱤᱫ ᱦᱩᱭᱩᱜᱼᱟ ᱢᱮᱱᱛᱮ ᱟᱫᱚ ᱛᱟᱦᱚᱞᱮᱧ ᱢᱮᱱ ᱮᱫᱟ ᱡᱟᱹᱯᱤᱞ ᱞᱟᱦᱟᱨᱮ ᱛᱟᱷᱞᱮ ᱢᱤᱫ ᱵᱟᱨ ᱫᱷᱟᱣ ᱜᱟᱞᱢᱟᱨᱟᱣ ᱵᱟᱲᱟ ᱦᱩᱭ ᱞᱮᱱᱜᱮ ᱟᱫᱚ ᱛᱟᱦᱞᱮ
ᱟᱪᱷᱟ ᱦᱮᱸ ᱛᱟᱦᱚᱞᱮ ᱚᱲᱟᱜ ᱨᱮᱠᱚ ᱚᱲᱟᱜ ᱠᱚᱨᱮ ᱦᱚᱸᱠᱚ ᱡᱟᱹᱯᱤᱫ ᱵᱟᱲᱟ ᱠᱮᱫᱟ? ᱚᱲᱟᱜ ᱨᱮᱱ ᱦᱚᱲ ᱠᱚ,
ᱦᱮᱸ ᱚᱲᱟᱜ ᱨᱮᱱ ᱦᱚᱲ ᱠᱚᱫᱚ ᱠᱚ ᱡᱟᱹᱯᱤᱫ ᱪᱟᱵᱟᱣ ᱟᱠᱟᱫᱟ ᱮᱱᱟᱱ ᱨᱮ ᱤᱧᱜᱮ ᱦᱟᱸᱜ᱾
ᱡᱚᱢ ᱠᱚᱫᱚ ᱡᱚᱢ ᱠᱚ ᱦᱩᱭ ᱠᱟᱛᱮᱜ ᱦᱟᱸ
ᱦᱳᱭ ᱦᱳᱭ
ᱟᱪᱷᱟ ᱪᱮᱫ ᱠᱚᱯᱮ ᱤᱥᱤᱱ ᱞᱮᱫᱟ ᱛᱤᱦᱤᱧ ᱫᱚ?
ᱛᱮᱦᱤᱧ ᱫᱚ ᱦᱟᱸᱜ ᱥᱩᱠᱨᱤ ᱡᱤᱞ ᱠᱚ ᱩᱛᱩ ᱞᱮᱫ ᱛᱟᱞᱮᱭᱟ᱾ ᱦᱮ ᱮᱱᱟᱱ ᱦᱳᱭ ᱮᱱᱟᱱ ᱦᱟᱴ ᱛᱟᱦᱮᱸᱠᱟᱱᱟ ᱟᱨ ᱪᱮᱫ ᱛᱚ ᱵᱟᱼᱼ
ᱚ ᱚᱸᱰᱮ ᱠᱷᱚᱱ ᱜᱮ ᱚᱸᱰᱮ ᱠᱷᱚᱱ ᱜᱮᱯᱮ ᱠᱤᱨᱤᱧ ᱜᱩᱞᱟ-ᱟ ᱦᱟᱴ ᱠᱷᱚᱱ ᱜᱮ?
ᱦᱳᱭ ᱦᱳᱭ ᱦᱳᱭ
ᱦᱮᱸ
ᱦᱮᱸ ᱛᱟᱦᱞᱮ ᱟᱢ ᱫᱚᱢ ᱡᱚᱢ ᱵᱟᱲᱟ ᱜᱮ ᱥᱮ ᱵᱟᱝ?
ᱦᱳᱭ ᱡᱚᱢ ᱠᱚᱫᱚ ᱦᱩᱭ ᱟᱠᱟᱱ ᱜᱮᱭᱟ ᱱᱤᱛᱚᱜ ᱫᱚ᱾
ᱦᱮᱸ ᱪᱮᱫ ᱮᱢ ᱡᱚᱢ ᱠᱮᱫᱟ ᱛᱟᱦᱞᱮ ᱟᱢ ᱫᱚ?
ᱟᱞᱮ ᱰᱟᱝᱨᱤ ᱡᱤᱞ ᱞᱮ ᱩᱛᱩ ᱠᱟᱫᱟ ᱛᱤᱦᱤᱧ ᱫᱚ᱾
ᱚ ᱰᱟᱝᱨᱤ ᱡᱤᱞ ᱯᱮ ᱩᱛᱩ ᱟᱠᱟᱫᱟ᱾
ᱦᱳᱭ, ᱟᱞᱮᱭᱟᱜ ᱦᱟᱴ ᱵᱟᱹᱭᱥᱟᱹ ᱠᱟᱱᱟ ᱥᱮ ᱵᱟᱝ? ᱛᱮᱦᱤᱧ ᱫᱚ ᱦᱟᱴ ᱵᱟᱹᱭᱥᱟᱹᱣ ᱮᱱᱟ ᱥᱮ ᱟᱫᱚ ᱟᱞᱮ ᱦᱚᱸ ᱚᱸᱰᱮ ᱠᱷᱚᱱ ᱜᱮᱞᱮ ᱟᱹᱜᱩ ᱠᱟᱜᱼᱟ ᱰᱟᱝᱨᱤ ᱡᱮᱞ ᱟᱫᱚ ᱚᱱᱟ ᱜᱮᱞᱮ ᱩᱛᱩ ᱟᱠᱟᱫᱼᱟ ᱛᱤᱦᱤᱧ ᱫᱚ᱾
ᱚ ᱟᱪᱷᱟ ᱟᱪᱷᱟ ᱱᱟᱯᱟᱭ ᱜᱮ᱾
ᱦᱳᱭ ᱾
ᱦᱳᱭ ᱾
ᱟᱨ ᱚᱲᱟᱜ ᱡᱚᱢ ᱠᱟᱛᱮᱫ ᱜᱮᱠᱚ ᱚᱲᱟᱜ ᱠᱚᱨᱮ ᱦᱚᱲ ᱫᱚᱠᱚ ᱡᱟᱹᱯᱤᱫ ᱵᱟᱲᱟ ᱟᱠᱟᱜᱼᱟ ᱟᱫᱚ ᱤᱧ ᱫᱚ ᱱᱚᱜᱭ ᱛᱷᱚᱲᱟ ᱜᱤᱫᱽᱨᱟᱹ ᱛᱟᱦᱮᱸ ᱠᱟᱱᱟ ᱥᱮ ᱟᱫᱚ ᱩᱱᱤ ᱦᱚᱸ ᱯᱟᱲᱦᱟᱜ ᱤᱧ ᱫᱩᱲᱩᱵ ᱦᱚᱪᱚ ᱟᱠᱟᱣᱫᱮᱭᱟ ᱥᱮ ᱩᱱᱤ ᱥᱟᱶᱛᱮ ᱵᱟᱠᱷᱟᱱ ᱢᱟ ᱵᱟᱭ ᱯᱟᱲᱦᱟᱜ ᱠᱟᱱ
ᱛᱤᱱᱟᱹᱜ ᱜᱷᱟᱹᱲᱤᱡ ᱮᱢ ᱯᱟᱲᱦᱟᱣ ᱦᱚᱪᱚᱭᱮ ᱠᱟᱱᱟ ᱜᱤᱫᱽᱨᱟᱹ ᱥᱟᱲᱮ ᱱᱚᱴᱟ ᱵᱟᱡᱟᱣ ᱮᱱᱟ᱾
ᱠᱷᱟᱹᱞᱤ ᱤᱭᱟᱹ ᱯᱷᱳᱱ ᱨᱮᱜᱮ ᱛᱚ ᱵᱮᱥ ᱛᱚ ᱛᱟᱦᱮᱱ ᱠᱟᱱᱟ ᱥᱮ ᱛᱤᱦᱤᱧ ᱫᱚ ᱤᱧ ᱚᱯᱷᱤᱥ ᱠᱚ ᱪᱷᱩᱴᱤ ᱜᱮᱭᱟ ᱥᱮ ᱟᱫᱚ ᱚᱱᱟ ᱠᱷᱟᱹᱛᱤᱨ ᱛᱮ ᱛᱷᱚᱲᱟᱧ ᱵᱟᱲᱦᱟᱣ ᱦᱚᱪᱚᱭᱮᱫᱮᱭᱟ᱾ ᱜᱤᱫᱽᱨᱟᱹ ᱵᱟᱝᱠᱷᱟᱱ ᱢᱟ ᱵᱟᱭ ᱯᱟᱲᱦᱟᱜ᱾
ᱦᱳᱭ ᱱᱚᱣᱟ ᱢᱟ ᱟᱹᱰᱤ ᱱᱟᱯᱟᱭ ᱠᱟᱛᱷᱟᱢ ᱢᱮᱱ ᱠᱮᱫᱟ ᱡᱮ ᱱᱚᱜ ᱛᱤᱦᱤᱧ ᱚᱯᱷᱤᱥ ᱠᱚ ᱪᱷᱩᱴᱤ ᱜᱮᱭᱟ ᱜᱤᱫᱽᱨᱟᱹᱢ ᱯᱟᱲᱦᱟᱣ ᱦᱚᱪᱚᱭᱮ ᱠᱟᱱᱟ ᱥᱮ ᱱᱚᱝᱠᱟ ᱚᱱᱠᱟᱜᱮ ᱡᱩᱫᱤ ᱡᱚᱛᱚ ᱟᱭᱳᱼᱵᱟᱵᱟ ᱪᱮᱫ ᱟᱠᱚᱨᱮᱱ ᱜᱤᱫᱽᱨᱟᱹ ᱪᱮᱛᱟᱱ ᱨᱮ ᱱᱚᱝᱠᱟ, ᱦᱮᱥᱮ ᱫᱷᱮᱭᱟᱱ ᱠᱚ ᱮᱢᱟ ᱛᱟᱦᱚᱞᱮ ᱠᱷᱟᱱ ᱫᱚ ᱜᱤᱫᱽᱨᱟᱹ ᱠᱚ ᱟᱨ ᱪᱮᱫ ᱵᱟᱝᱠᱚ ᱵᱟᱹᱲᱤᱡᱚᱜᱼᱟ ᱾ ᱥᱮ ᱥᱚᱵ ᱱᱚᱜᱚᱭ ᱚᱝᱠᱟ ᱯᱷᱳᱱ ᱱᱮᱛᱟᱨ ᱨᱮᱱ ᱜᱤᱫᱽᱨᱟᱹ ᱧᱮᱞᱚᱜ ᱠᱟᱱᱟ ᱡᱮ ᱥᱚᱵ ᱥᱚᱢᱚᱭ ᱜᱮ ᱢᱟᱱᱮ ᱯᱷᱳᱱ ᱜᱮᱠᱚ ᱧᱮᱞ ᱮᱫᱟ, ᱾
ᱦᱳᱭ ᱦᱳᱭ ᱾
ᱟᱨᱻ ᱾
ᱟᱨ ᱚᱱᱠᱟ ᱴᱟᱭᱤᱢ ᱵᱟᱝ ᱦᱩᱭᱩᱜ᱾ ᱥᱮ ᱚᱱᱟᱛᱮ ᱜᱤᱫᱽᱨᱟᱹ ᱠᱚᱦᱚᱸ ᱵᱟᱹᱧ ᱯᱟᱲᱦᱟᱣ ᱫᱟᱲᱮᱣᱟᱭ ᱠᱟᱱᱟ ᱥᱮ ᱜᱤᱫᱽᱨᱟᱹ ᱟᱫᱚ ᱩᱱᱤ ᱢᱟᱥᱴᱚ ᱢᱟᱥᱴᱟᱨ ᱦᱤᱡᱩᱜ ᱜᱮᱭᱟ ᱴᱤᱭᱩᱥᱚᱱ ᱢᱟᱥᱴᱟᱨᱭ ᱦᱤᱡᱩᱜ ᱜᱮᱭᱟ ᱟᱫᱚ ᱩᱱᱤ ᱯᱟᱲᱦᱟᱣᱮ ᱜᱮᱭᱟ᱾ ᱟᱫᱚ ᱩᱱᱤ ᱦᱚᱸ ᱵᱟᱭ ᱦᱮᱡ ᱟᱠᱟᱱᱟ ᱛ ᱛᱟᱦᱮᱱᱟ ᱤᱧᱟᱜ ᱪᱷᱩᱴᱤ ᱛᱟᱦᱮᱸ ᱠᱟᱱᱟ ᱚᱱᱟ ᱚᱱᱟ ᱛᱮ
ᱟᱨ ᱠᱷᱟᱹᱞᱤ ᱯᱷᱳᱱᱤᱧ ᱧᱮᱞᱟ ᱟᱫᱚ ᱵᱟᱹᱧ ᱧᱮᱞ ᱦᱚᱪᱚᱣᱟᱭ ᱠᱟᱱᱟ ᱾ ᱟᱨᱮ ᱨᱟᱹᱜᱤᱜ ᱠᱟᱱᱟ ᱯᱟᱲᱦᱟᱜ ᱫᱩᱲᱩᱵ ᱦᱚᱪᱚ ᱟᱫᱮ ᱛᱮ ᱟᱫᱚ ᱟᱨ ᱟᱭ ᱵᱟ ᱟᱭ ᱵᱟ ᱢᱟ ᱵᱟᱭ ᱯᱟᱲᱦᱟᱣ ᱮ ᱜᱮ
ᱚᱻ ᱟᱡ ᱵᱟᱵᱟ ᱫᱚ ᱪᱮᱫ ᱪᱮᱫ ᱠᱚᱭ ᱪᱤᱠᱟᱹ ᱵᱟᱲᱟᱭᱟ ᱦᱟᱺᱰᱤ ᱠᱚ ᱧᱩᱭᱟ ᱥᱮ ᱪᱮᱫ?
ᱦᱳᱭ ᱫᱚᱢᱮ ᱦᱟᱹᱰᱤ ᱧᱩᱭᱟ ᱾ ᱩᱱᱤ ᱟᱨ ᱜᱤᱫᱽᱨᱟᱹᱧ ᱢᱮᱛᱟᱭᱟ ᱡᱮ ᱯᱟᱲᱦᱟᱣ ᱢᱮ ᱚᱱᱟ ᱫᱚ ᱵᱟᱭ ᱯᱟᱲᱦᱟᱣᱮᱭᱟ ᱾ ᱚᱱᱟ ᱥᱮᱜᱨᱮᱱ ᱫᱚᱭ ᱵᱟᱝ ᱠᱟᱱᱟ᱾ ᱱᱤᱛᱚᱜ ᱦᱚᱸ ᱚᱠᱟᱨᱮ ᱪᱚ ᱦᱟᱸᱰᱤ ᱧᱩᱭ ᱪᱟᱞᱟᱣ ᱠᱟᱱᱟ ᱾
ᱟᱫᱚ ᱵᱟᱢ ᱫᱟᱞ ᱵᱟᱲᱟᱭᱮᱭᱟ ᱥᱮ ᱮᱜᱮᱨ ᱵᱟᱲᱟᱭᱮᱢ ᱱᱚᱝᱠᱟ ᱨᱮᱫᱚ ᱪᱤᱠᱟᱹ ᱟᱨᱚ ᱦᱟᱸᱜ᱾ ᱦᱤᱨᱳᱢ ᱢᱟᱭ ᱦᱟᱸᱜ ᱱᱚᱝᱠᱟ ᱨᱮᱫᱚ ᱪᱮᱫ ᱮᱢ ᱢᱮᱱᱟ, ᱟᱨ ᱠᱷᱟᱹ
ᱟᱫᱚ ᱦᱟᱸᱜ ᱤᱧᱟᱹᱜ ᱟᱫᱚ ᱤᱧᱟᱹᱜ ᱯᱚᱭᱥᱟ ᱛᱮᱜᱮ ᱟᱫᱚ ᱤᱧᱟᱜ ᱯᱩᱭᱥᱟᱹ ᱛᱮᱜᱮ ᱢᱟ ᱦᱟᱺᱰᱤ ᱧᱩᱭᱮᱜ ᱠᱟᱱ᱾ ᱟᱡ ᱫᱚ ᱛᱷᱚᱲᱤ ᱤᱭᱟᱹᱭᱫᱟ᱾
ᱚᱸᱻ ᱟᱪᱪᱷᱟ ᱟᱪᱪᱷᱟ ᱡᱟᱢᱟᱭ ᱛᱟᱢ ᱫᱚ ᱪᱮᱫ ᱦᱚᱸ ᱵᱟᱭ ᱠᱟᱹᱢᱤᱭᱟ?
ᱚᱸ ᱵᱟᱭ ᱠᱟᱹᱢᱤᱭᱟ ᱪᱮᱫ ᱦᱚᱸ᱾ ᱥᱚᱵ ᱥᱚᱢᱚᱭ ᱜᱮᱢ ᱧᱮᱞ ᱠᱮᱭᱟ ᱦᱟᱺᱰᱤ ᱵᱷᱟᱹᱴᱤ ᱨᱮᱜᱤ ᱛᱤᱭᱳ ᱪᱟᱞᱟᱣ ᱠᱚᱜ ᱾
ᱚᱸ ᱟᱨ ᱮᱴᱟᱜ ᱠᱩᱲᱤ ᱠᱚᱫᱚ ᱵᱟᱭ ᱯᱚᱴᱟᱣ ᱵᱟᱲᱟ ᱠᱚᱣᱟ?
ᱚᱱᱟ ᱢᱟᱪᱚ ᱵᱟᱹᱧ ᱞᱟᱹᱭ ᱫᱟᱲᱮᱜ ᱠᱟᱱ᱾ ᱯᱟᱥᱮᱜ ᱦᱟᱸᱜ ᱯᱩᱱᱛᱮᱦᱚᱸ ᱯᱟᱥᱮᱜ ᱦᱟᱸᱜ ᱛᱟᱞ ᱠᱟᱜ ᱜᱮᱭᱟᱭ, ᱟᱫᱚ ᱚᱱᱟᱫᱚ ᱵᱟᱹᱧ ᱞᱟᱹᱭ ᱫᱟᱲᱮᱭᱟᱜ ᱠᱟᱱᱟ᱾ ᱟᱫᱚ ᱢᱳᱵᱟᱭᱤᱞ ᱠᱚ ᱦᱚᱸ ᱛᱚ ᱵᱟᱹᱧ ᱧᱮᱞ ᱠᱟᱜ ᱛᱟᱭᱟ ᱥᱮᱨᱚᱠᱚᱢ ᱾
ᱦᱳᱭ ᱦᱳᱭ ᱚᱱᱛᱮ ᱦᱚᱸ
ᱟᱨ ᱤᱧᱦᱚᱸ ᱥᱚᱵ ᱥᱚᱢᱚᱭ ᱚᱯᱷᱤᱥ ᱨᱤᱧ ᱛᱟᱦᱮᱱᱟ᱾ ᱟᱫᱚ ᱦᱳᱭ ᱠᱟᱹᱢᱤ ᱡᱟᱭᱜᱟ ᱨᱤᱧ ᱛᱟᱦᱮᱱᱟ ᱥᱮ, ᱟᱫᱚ ᱚᱱᱟ ᱠᱚᱫᱚ ᱴᱟᱭᱤᱢ ᱫᱚ ᱵᱟᱝ ᱦᱩᱭᱟᱹᱧᱟᱹ᱾
ᱦᱚᱸ ᱟᱪᱪᱷᱟ ᱟᱪᱪᱷᱟ ᱦᱮᱸ ᱱᱟᱯ ᱾
ᱟᱨ ᱧᱤᱫᱟᱹ ᱦᱚᱧ ᱦᱤᱡᱩᱜ ᱜᱮᱭᱟ ᱚᱲᱟᱜ ᱥᱮᱜ, ᱟᱫᱚ ᱛᱤᱦᱤᱧ ᱫᱚ ᱪᱷᱩᱴᱤ ᱛᱟᱦᱮᱸ ᱠᱟᱱᱟ᱾ ᱠᱟᱱ ᱛᱮ ᱟᱫᱚ ᱩᱱᱤ ᱢᱟ ᱚᱲᱟᱜ ᱨᱮᱜᱮ ᱵᱟᱹᱱᱩᱭ ᱠᱟᱫᱤ ᱩᱱᱤ ᱢᱟ ᱦᱟᱺᱰᱤ ᱧᱩ, ᱪᱟᱞᱟᱣ ᱟᱠᱟᱱ᱾
ᱟᱨ ᱛᱟᱦᱚᱞᱮᱢ ᱮᱜᱮᱨ ᱵᱟᱲᱟᱭᱮᱭᱟ ᱥᱮ ᱵᱟᱝ ᱡᱟᱶᱟᱭ ᱫᱚ?
ᱟᱫᱚ ᱮᱜᱮᱨ ᱠᱟᱛᱮᱜ ᱦᱚᱸ ᱩᱱᱤ ᱫᱚ ᱵᱟᱭ ᱵᱩᱡᱷᱟᱹᱣᱟ ᱩᱱᱤ ᱫᱚ ᱪᱮᱜ ᱮᱢ ᱢᱮᱛᱟᱭᱟ ᱟᱨ, ᱮᱜᱮᱨ ᱠᱟᱛᱮ ᱦᱚᱸ ᱩᱱᱤ ᱫᱚ ᱵᱟᱭ ᱢᱚᱱᱮ ᱵᱟᱭ ᱢᱚᱱᱮᱭᱟᱜᱼᱟ ᱾ ᱠᱷᱟᱹᱞᱤ ᱟᱢ ᱫᱚ ᱮᱜᱟᱴᱮᱨ ᱢᱮ ᱚᱱᱟ ᱜᱮ ᱛᱟᱭ ᱪᱮᱜ ᱦᱚᱸ ᱵᱟᱭ ᱢᱚᱱᱮᱭᱟ, ᱟᱨ ᱪᱟᱞᱟᱜ ᱜᱮᱭᱟᱭ ᱦᱟᱺᱰᱤ ᱧᱩ ᱫᱚ᱾
ᱛᱟᱦᱚᱞᱮ ᱠᱷᱟᱱ ᱢᱟ ᱟᱹᱰᱤ ᱡᱟᱞᱟ ᱨᱮᱢ ᱯᱟᱲᱟᱣ ᱠᱟᱱᱟ ᱵᱟᱝ?
ᱚᱱᱟ ᱜᱮᱛᱚᱜ ᱪᱤᱱᱛᱟᱹ ᱜᱮᱧ ᱟᱹᱭᱠᱟᱹᱣ ᱫᱟ᱾ ᱪᱟᱜ ᱛᱚᱧ ᱡᱟᱶᱟᱭᱮᱱ ᱱᱩᱭ ᱴᱷᱮᱡ ᱢᱟ᱾
ᱪᱤᱠᱟᱹ ᱞᱮᱠᱟᱨᱮ ᱚᱱᱠᱟᱱ ᱠᱚᱲᱟ ᱴᱷᱮᱡ ᱫᱚᱢ ᱡᱟᱶᱟᱭᱮᱱᱟ ᱢᱟᱥᱮ? ᱤᱱᱟᱹᱜ ᱢᱚᱡᱽ ᱠᱩᱲᱤ ᱟᱨ ᱦᱚᱜ ᱚᱝᱠᱟᱱ ᱢᱟᱛᱟᱞ ᱡᱟᱶᱟᱭ ᱮᱢ ᱠᱩᱥᱤᱣᱫᱤᱭᱟ ᱢᱟ,
ᱪᱮᱜ ᱮᱢ ᱪᱮᱠᱟᱭᱟ ᱠᱩᱥᱤᱭᱟᱫᱤ ᱛᱟᱦᱮᱱᱟᱹᱧ, ᱟᱨ ᱱᱤᱛᱚᱜ ᱦᱚᱸ ᱚᱱ ᱠᱟᱱ ᱠᱟᱱᱛᱮᱜ ᱪᱤᱠᱟᱭᱟᱢ᱾ ᱜᱚᱜᱚ ᱵᱟᱵᱟ ᱠᱩᱥᱤ ᱛᱮᱢᱟ ᱵᱟᱹᱧ ᱡᱟᱣᱟᱶ ᱞᱮᱱ᱾ ᱟᱨ ᱤᱧᱟᱹᱜ ᱠᱩᱥᱤᱛᱮ ᱠᱷᱟᱱ ᱢᱟ ᱢᱟᱛᱟᱞ ᱠᱚᱲᱟ ᱜᱮ᱾ ᱞᱟᱦᱟ ᱛᱮᱫᱚ ᱢᱚᱡ ᱜᱮ ᱛᱟᱦᱮᱱ ᱠᱟᱱ ᱛᱟᱦᱮᱱᱟ᱾ ᱦᱟᱺᱰᱤ ᱠᱚᱫᱚ ᱵᱟᱭ ᱧᱩᱭᱮᱫ ᱠᱟᱱ ᱛᱟᱦᱮᱱᱟ᱾ ᱟᱫᱚ ᱪᱤᱠᱟᱧ ᱵᱟᱲᱟᱭᱟ, ᱤᱧ ᱢᱟᱭ ᱞᱟᱹᱭᱟᱹᱧ ᱠᱟᱱ ᱛᱟᱦᱮᱱᱟ ᱥᱮ ᱦᱟᱺᱰᱤ ᱠᱚ ᱢᱟ ᱵᱟᱹᱧ ᱧᱩᱭᱟ᱾ ᱟᱨ ᱛᱟᱨᱯᱚᱨᱮ ᱱᱤᱛᱚᱜ ᱢᱟᱧ ᱵᱩᱡᱷᱟᱹᱣ ᱮ ᱠᱟᱱ ᱩᱱᱤ ᱢᱟ ᱡᱷᱟᱲᱮ ᱢᱟᱛᱟᱞᱮ ᱛᱟᱦᱮᱸ ᱠᱟᱱ ᱾
ᱚᱸᱻᱦᱚᱸ ᱟᱫᱚᱢ ᱪᱤᱠᱟᱹᱭᱟ ᱫᱩᱞᱟᱹᱲ ᱡᱟᱞᱟ ᱫᱚ ᱚᱱ ᱚᱱᱠᱟ ᱜᱮ ᱫᱩᱞᱟᱹᱲ ᱠᱟᱜ ᱠᱷᱟᱡ ᱫᱚᱢ ᱪᱤᱠᱟᱢ ᱵᱟᱹᱜᱤ ᱜᱚᱜ ᱟᱭᱟ ᱵᱟᱝ ᱥᱮ? ᱦᱳᱭ ᱱᱚᱣᱟ ᱦᱚᱸ ᱟᱹᱰᱤ ᱟᱢᱟᱜ ᱠᱟᱛᱷᱟ ᱟᱸᱡᱚᱢ ᱠᱟᱛᱮ ᱟᱹᱰᱤ ᱠᱩᱥᱤᱧ ᱵᱩᱡ ᱠᱮᱫᱟ᱾ ᱡᱮᱢ ᱫᱩᱞᱟᱹᱲ ᱟᱠᱟᱫᱮ ᱛᱟᱦᱮᱸᱫ ᱛᱚ ᱩᱱᱤ ᱴᱷᱮᱱ ᱜᱮᱢ
ᱦᱮᱸ
ᱡᱟᱶᱟᱭᱮᱱᱟ ᱟᱨᱚ ᱦᱚᱜᱼᱚᱭ ᱡᱮ ᱢᱟᱱᱮ ᱱᱮᱛᱟᱨ ᱧᱮᱞᱚᱜ ᱠᱟᱱᱟ ᱡᱮ ᱠᱟᱹᱴᱤᱡ ᱠᱟᱹᱴᱤᱡ ᱜᱤᱫᱽᱨᱟᱹ ᱠᱚ, ᱦᱟᱱᱮ ᱟᱢ ᱡᱮ ᱦᱚᱜᱼᱚᱭ ᱟᱢᱨᱮᱱ ᱜᱤᱫᱽᱨᱟᱹ ᱚᱞᱚᱜ ᱮᱢ ᱫᱩᱲᱩᱵ ᱠᱟᱫᱮᱭᱟ, ᱦᱳᱭᱛᱚ ᱟᱫᱚ ᱱᱤᱛ ᱛᱚ ᱧᱮᱞᱚᱜ ᱠᱟᱱᱟ, ᱡᱟᱦᱟᱸᱭ ᱜᱮ ᱠᱟᱹᱴᱤᱡ ᱜᱤᱫᱽᱨᱟᱹ ᱠᱚ ᱡᱩᱫᱤ ᱛᱚ ᱨᱟᱜ ᱞᱮᱠᱷᱟᱱ ᱟᱫᱚ ᱢᱟᱲᱟᱝ ᱛᱮ ᱚᱱᱟ ᱢᱳᱵᱟᱭᱤᱞ ᱜᱮᱠᱚ ᱥᱟᱵ ᱟᱠᱚᱣᱟ᱾ ᱛᱚ, ᱱᱚᱣᱟ ᱫᱚ ᱤᱧ ᱫᱚᱧ ᱢᱮᱱᱟ ᱮᱠᱟᱞ ᱵᱟᱝ ᱞᱟᱹᱠᱛᱤ ᱵᱟᱝ ᱠᱟᱱᱟ, ᱪᱮᱫᱟᱜ ᱵᱟᱝᱢᱟ ᱠᱟᱹᱴᱤᱡ ᱠᱷᱚᱱ ᱡᱩᱫᱤ ᱜᱤᱫᱽᱨᱟᱹ ᱢᱳᱵᱟᱭᱤᱞ ᱜᱮᱢ ᱥᱟᱵ ᱟᱭᱟ ᱮᱱᱠᱷᱟᱱ ᱫᱚ
ᱯᱟᱲᱟᱜ ᱟᱥᱮ ᱩᱱᱤ ᱢᱟ ᱚᱱᱟ ᱨᱮᱜᱮ ᱢᱚᱱ ᱢᱟ ᱛᱟᱦᱮᱱ ᱛᱟᱭ ᱵᱟᱭ ᱨᱮᱜᱮ
ᱟᱫᱚ ᱤᱧ ᱫᱚ ᱵᱟᱹᱧ ᱮᱢᱟᱭ ᱜᱮᱭᱟ ᱟᱫᱚ ᱟᱡ ᱵᱟᱵᱟ ᱫᱚᱭ ᱮᱢᱟᱭ ᱜᱮᱭᱟ ᱩᱱᱤ ᱫᱚ
ᱚᱸ
ᱟᱫᱚᱭ ᱵᱩᱡᱷᱟᱹᱣ ᱵᱟᱲᱟᱣᱟᱭ ᱜᱮᱭᱟᱧ ᱟᱞᱚᱢ ᱮᱢᱟᱹᱭᱟ ᱱᱮᱛᱟᱨ ᱠᱷᱟᱜ ᱫᱚ ᱱᱤᱛᱚᱨ ᱠᱷᱟᱜ ᱫᱚ ᱤᱭᱟᱹ ᱫᱚ ᱢᱳᱵᱟᱭᱤᱞ ᱫᱚ
ᱦᱚᱭ ᱟᱢᱧ ᱚᱠᱟ‌ ᱞᱮᱠᱟᱱ ᱟᱨ
ᱛᱟᱞᱮ ᱟᱢ ᱛᱟᱞᱦᱮ ᱟᱢ ᱫᱚᱢ ᱤᱭᱟᱹ ᱵᱟᱹᱦᱩ ᱡᱚᱝ ᱠᱟᱱᱟ ᱥᱮ ᱵᱟᱝ
ᱦᱮᱸ ᱤᱧ ᱫᱚ ᱦᱟᱸᱜ ᱵᱟᱹᱦᱩ ᱫᱚ ᱢᱮᱱᱟᱭ ᱛᱤᱧᱟ ᱚᱲᱟᱜ ᱨᱮ ᱢᱮᱱᱟᱭᱟ ᱟᱫᱚ ᱤᱧ ᱫᱚ ᱦᱟᱸᱜ ᱱᱟᱜ-ᱱᱚᱛᱮ ᱵᱟᱭᱨᱮ ᱠᱟᱹᱢᱤᱧ ᱦᱮᱡ ᱟᱠᱟᱱᱟ
ᱵᱟᱦᱨᱮ ᱠᱟᱹᱢᱤᱢ ᱪᱟᱞᱟᱠᱱᱟ
ᱦᱚᱭ ᱦᱚᱭ
ᱟᱪᱪᱷᱟ
ᱟᱫᱚ ᱵᱟᱹᱦᱩ ᱫᱚ ᱦᱟᱸᱜ ᱚᱲᱟᱜ ᱨᱮᱜᱤᱧ ᱵᱟᱹᱜᱤ ᱛᱚ ᱠᱟᱫᱮᱭᱟ ᱟᱫᱚ ᱯᱟᱥᱮᱫ ᱦᱟᱜ ᱵᱟᱹᱦᱩ ᱪᱮᱫ ᱠᱚᱪᱚᱭ ᱪᱤᱠᱟᱹ ᱵᱟᱲᱟᱭᱮᱫᱟ ᱤᱧ ᱢᱟᱧ ᱟᱸᱡᱚᱢ ᱵᱟᱲᱟᱭᱮᱫᱟ ᱪᱮᱛᱟ ᱟᱨᱚ ᱮᱴᱟᱜ ᱠᱚᱲᱟ ᱠᱚ ᱥᱟᱶᱮ ᱜᱟᱞᱢᱟᱨᱟᱜ ᱠᱟᱱᱟᱭ
ᱚ ᱟᱫᱚ ᱵᱟᱢ ᱮᱜᱮᱨ ᱜᱮᱭᱟ ᱟᱢ ᱫᱚ ᱵᱟᱢ ᱵᱩᱡᱷᱟᱹᱣᱟᱭ ᱠᱟᱱᱟ ᱡᱮ ᱱᱤᱭᱟᱹ ᱠᱚᱫᱚ ᱴᱷᱤᱠ ᱫᱚ ᱵᱟᱝ ᱠᱟᱱᱟ
ᱦᱳᱭ ᱚᱱᱟ ᱢᱟ ᱮᱜᱮᱨ ᱢᱟᱥᱮ ᱮᱜᱮᱨᱮᱫᱮ ᱠᱟᱱ ᱜᱮ ᱟᱫᱚ ᱮᱜᱮᱨ ᱠᱟᱛᱮᱜ ᱦᱚᱸ ᱮᱱᱛᱮᱡ ᱢᱟ ᱤᱧ ᱢᱟᱛᱚᱭ ᱢᱤᱛᱟᱹᱧ ᱠᱟᱱ ᱡᱮ ᱵᱟᱹᱧ ᱪᱤᱠᱟᱹᱭᱫᱟ ᱟᱢ ᱫᱚ ᱦᱚᱲᱟᱜ ᱠᱟᱛᱷᱟ ᱛᱮᱫᱚ ᱪᱮᱫᱟᱜ ᱮᱢ ᱪᱟᱞᱟᱜ ᱠᱟᱱᱟ ᱟᱨ ᱦᱚᱲ ᱢᱟᱠᱚ ᱞᱟᱹᱭᱟᱹᱧ ᱠᱟᱱᱟ ᱡᱮ ᱱᱚᱝᱠᱟ ᱵᱟᱹ ᱦᱩ ᱫᱚᱭ ᱠᱟᱹᱢᱤᱭᱮᱫ ᱛᱟᱢᱟ ᱟᱫᱚᱢ ᱪᱮᱠᱟᱭᱟ ᱛᱮᱜ ᱚᱵᱷᱟᱵ ᱡᱟᱞᱟ ᱵᱟᱭᱨᱮ ᱠᱟᱹᱢᱤ ᱦᱮᱡ ᱠᱟᱱᱟ ᱠᱷᱟᱱ ᱵᱟᱝ ᱠᱟᱹᱢᱤ ᱞᱮᱠᱷᱟᱱ ᱵᱟᱹᱦᱩ ᱫᱚ ᱪᱤᱠᱟᱹᱛᱤᱧ ᱡᱚᱢ ᱦᱚᱪᱚᱭᱭᱟ
ᱛᱟᱣ ᱠᱟᱫᱮᱭᱟᱢ ᱥᱮᱜ
ᱦᱮᱸ ᱯᱷᱚᱱ ᱠᱩᱧ ᱦᱟᱛᱟᱣ ᱵᱟᱲᱟᱣ ᱠᱟᱫᱮᱭᱟ ᱟᱫᱚ ᱵᱮᱝ ᱵᱟᱝ ᱯᱷᱳᱱ ᱛᱮᱦᱚᱸ ᱛᱚ ᱵᱟᱭ ᱛᱟᱦᱮᱱ ᱠᱟᱱᱟ ᱮᱱᱛᱮ
ᱛᱟᱞᱦᱮ ᱛᱚ ᱟᱹᱰᱤ ᱥᱚᱢᱚᱥᱥᱟ ᱠᱟᱛᱷᱟ ᱠᱟᱱᱟ ᱛᱚ
ᱮᱠᱟᱞ ᱟᱹᱰᱤ ᱮᱸᱴᱠᱮᱴᱚᱬᱮ ᱨᱤᱧ ᱯᱟᱲᱟᱣ ᱠᱟᱱᱟ ᱪᱮᱫ ᱤᱧ ᱢᱮᱱᱟ ᱡᱮ ᱟᱢᱦᱚᱸ ᱚᱱᱮ ᱚᱱᱠᱟᱢ ᱢᱮᱱ ᱠᱮᱫᱟ ᱡᱮ ᱟᱢ ᱡᱟᱢᱟᱭ ᱚᱱᱮ ᱚᱱᱠᱟ ᱦᱟᱺᱰᱤ ᱯᱟᱹᱣᱨᱟᱹ ᱠᱚᱭ ᱧᱩᱭᱟ ᱤᱧᱦᱚᱸ ᱚᱱᱮ ᱚᱱᱠᱟ ᱤᱧ ᱵᱟᱹᱦᱩ ᱪᱮᱫ ᱢᱟ ᱟᱫᱚᱢ ᱪᱤᱠᱟᱹᱭᱟ ᱪᱟᱞᱟ ᱨᱮᱦᱚ ᱛᱚ ᱡᱟᱞᱟ ᱠᱟᱱ ᱜᱮᱭᱟ
ᱛᱟᱞᱦᱮ ᱫᱚ ᱚᱲᱟᱜ ᱫᱚ ᱚᱲᱟᱜ ᱫᱚ ᱵᱟᱢ ᱪᱟᱞᱟᱜ ᱠᱟᱱᱟ ᱛᱟᱞᱦᱮ
ᱦᱮᱸ ᱚᱲᱟᱜ ᱦᱟᱜ ᱤᱧ ᱪᱟᱞᱟᱜ ᱟᱧ ᱢᱮᱱᱫᱟ ᱦᱚᱭ ᱱᱤᱭᱟᱹ ᱢᱟᱹᱦᱤᱱᱟᱹ ᱪᱟᱵᱟ ᱞᱮᱱᱠᱷᱟᱱ ᱜᱮ ᱦᱟᱸᱜ ᱤᱧ ᱪᱟᱞᱟᱜ-ᱟ ᱟᱫᱚ ᱦᱟᱹᱯᱚᱭ ᱦᱟᱸᱜ ᱪᱟᱞᱟᱣ ᱠᱟᱛᱮᱜ ᱟᱸᱻ ᱩᱱᱤᱭᱟᱜ ᱠᱷᱚᱵᱚᱨᱤᱧ ᱦᱟᱛᱟᱣᱮᱫ ᱛᱟᱭᱟ ᱪᱮᱫ ᱠᱟ ᱦᱟᱜ ᱪᱮᱫ ᱠᱚ ᱟᱪᱪᱷᱟ
ᱦᱩᱸ ᱪᱟᱞᱟᱜ ᱢᱮ ᱟᱨ ᱵᱩᱡᱟᱹᱣᱟᱭ ᱢᱮ
ᱦᱳᱭ ᱦᱳᱭ ᱦᱚᱭ ᱟᱨ ᱢᱤᱫᱴᱮᱡ ᱜᱤᱫᱽᱨᱟᱹ ᱦᱚᱸ ᱢᱮᱱᱟᱭ ᱛᱟᱹᱞᱤᱧᱟ ᱮᱱ ᱨᱮᱦᱚᱸ ᱪᱮᱠᱟ ᱡᱮ ᱵᱟᱭ ᱵᱩᱡᱮᱫᱟ ᱤᱧ ᱵᱟᱹᱦᱩ᱾ ᱪᱮᱫ ᱡᱩᱧ ᱢᱮᱛᱟᱭᱟ ᱪᱤᱠᱟᱹ ᱛᱮᱡᱤᱧ ᱵᱩᱡᱷᱟᱹᱣᱮᱭᱟ᱾ ᱟᱢᱜᱮ ᱞᱟᱹᱭᱟᱹᱧ ᱢᱮᱥᱮ ᱚᱠᱟ ᱞᱮᱠᱟ ᱨᱤᱧ ᱵᱩᱡᱷᱟᱹᱣᱮᱭᱟ?
ᱪᱮᱜ ᱟᱨᱤᱧ ᱢᱮᱱᱟ ᱟᱵᱮᱱ ᱛᱟᱞᱟ ᱨᱮᱫᱚ ᱪᱮᱜ ᱵᱩᱡᱷᱟᱹᱣ ᱣᱟᱭ ᱢᱮ ᱵᱩᱡᱷᱟᱣᱹ ᱠᱟᱛᱮᱜ ᱵᱟᱭ ᱵᱩᱡᱷᱟᱹᱣ ᱫᱟᱲᱮᱭᱟᱜ ᱠᱟᱱ ᱠᱷᱟᱱ ᱫᱚ ᱟᱨ ᱪᱤᱜ ᱤᱧ ᱞᱟᱹᱭ ᱫᱟᱲᱭᱟᱜ-ᱟ ᱤᱧ ᱦᱚᱸᱼᱼ ᱟᱵᱮᱱ ᱢᱚᱛᱨᱮ ᱤᱧ ᱡᱟᱶᱟᱭ ᱜᱮ ᱛᱚ ᱵᱟᱭ ᱵᱩᱡᱟᱹᱣ ᱫᱟ ᱪᱮᱫ
ᱚᱱᱟ ᱜᱮ ᱥᱮ᱾ ᱛᱚᱢᱟᱼᱼ
ᱛᱟᱦᱚᱞᱮ ᱪᱤᱜ ᱯᱮ ᱪᱤᱠᱟᱭ ᱛᱮ ᱫᱟᱲᱮᱢᱟᱧ ᱢᱮᱱᱟᱢ ᱵᱟᱹᱵᱩ ᱢᱮᱱᱟᱭ ᱤᱧ ᱼᱼ ᱜᱤᱫᱽᱨᱟᱹ ᱢᱮᱱᱟᱭ ᱛᱟᱞᱝᱟ ᱪᱮᱫᱟᱢ ᱱᱚᱠᱟ ᱵᱟᱲᱟᱭ ᱠᱟᱱᱟ ᱱᱤᱛᱚᱜ ᱫᱚ᱾
ᱦᱚᱭ ᱚᱱᱟ ᱜᱮᱪᱚ ᱤᱧ ᱦᱚᱸ ᱤᱧ ᱵᱟᱹᱦᱩ ᱣᱟᱜ ᱠᱟᱛᱷᱟ ᱟᱸᱡᱚᱢ ᱞᱮᱠᱷᱟᱱ ᱨᱟᱨᱟᱜ ᱜᱮ ᱥᱟᱱᱟᱭᱤᱧᱟ ᱟᱫᱚᱢ ᱪᱤᱠᱟᱭᱟ᱾ ᱫᱩᱞᱟᱹᱲ ᱠᱟᱛᱮᱜ ᱟᱜᱩ ᱠᱟᱫᱤᱭᱤᱧ ᱟᱫᱚ ᱱᱤᱛᱚᱜ ᱢᱟ ᱪᱮᱫ ᱦᱚᱸ ᱵᱟᱹᱧ ᱧᱚᱜᱼᱼ ᱚᱲᱟᱜ ᱦᱚᱲ ᱦᱚᱸ ᱪᱮᱫ ᱦᱚᱸ ᱵᱟᱹᱧ ᱢᱮᱱ ᱫᱟᱲᱮ ᱭᱟᱠᱠ ᱠᱟᱱᱟ ᱪᱤᱠᱟᱹᱭᱟᱢ ᱚᱲᱟᱜ ᱦᱚᱲ ᱦᱚᱸᱼᱼ ᱠᱚ ᱢᱤᱛᱟᱹᱧᱟ ᱢᱟ ᱟᱢ ᱠᱩᱥᱤᱛᱮ ᱵᱟᱦᱩᱢ ᱟᱹᱜᱩᱣ ᱠᱟᱫᱮᱭᱟ ᱦᱚᱸᱜ-ᱚ ᱱᱚᱝᱠᱟᱱ ᱵᱟᱦᱩᱢ ᱟᱹᱜᱩᱼᱼ ᱠᱟᱫᱮᱭᱟ ᱟᱫᱚ ᱮᱱᱛᱮᱜ ᱢᱟ ᱦᱚᱭ ᱟᱫᱚ ᱪᱮᱫ ᱮᱢ ᱢᱮᱱ ᱫᱟᱲᱮᱭᱟᱜ
ᱦᱩᱸᱻ
ᱛᱟᱦᱚᱞᱮ ᱫᱚ ᱵᱟᱭ ᱤᱭᱟᱹ ᱵᱟᱲᱟᱣᱟᱢ ᱠᱟᱱᱟ ᱠᱚᱞ ᱵᱟᱲᱟᱣᱟᱢ ᱠᱟᱱᱟ ᱩᱱᱤ ᱫᱚ?
ᱦᱮᱸ ᱜᱟᱞᱢᱟᱨᱟᱣ ᱫᱚᱞᱤᱧ ᱜᱟᱞᱢᱟᱨᱟᱣ ᱵᱟᱲᱟᱜ ᱠᱟᱱ ᱜᱮᱭᱟ ᱟᱫᱚ ᱮᱱᱛᱮᱜ ᱮᱱᱦᱚᱸᱭ ᱮᱲᱮᱭ ᱤᱫᱤᱧ ᱠᱟᱱᱟᱭ᱾ ᱟᱫᱚᱭ ᱮᱲᱮᱭ ᱤᱫᱤᱧ ᱠᱟᱱ ᱠᱷᱟᱡ ᱢᱟᱼᱼ ᱦᱚᱲ ᱫᱚᱠᱚ ᱢᱮᱱ ᱵᱟᱲᱟ ᱣᱟᱹᱧ ᱠᱟᱱ ᱜᱮᱭᱟ ᱡᱮ ᱱᱚᱝᱠᱟ ᱱᱚᱝᱠᱟ ᱟᱫᱚ ᱤᱧ ᱦᱩᱧ ᱵᱩᱡᱷ ᱫᱟᱲᱮᱭᱟᱜ ᱠᱟᱱ ᱜᱮᱭᱟ ᱢᱮᱱᱠᱷᱟᱱ ᱤᱧ ᱢᱮᱱᱼᱼ ᱠᱟᱛᱮᱫ ᱛᱚ ᱦᱟᱸᱜ ᱵᱟᱭ ᱟᱸᱡᱚᱢ ᱫᱟ ᱟᱫᱚᱢ ᱪᱤᱠᱟᱹᱭᱟ᱾
ᱦᱳᱭ᱾ ᱟᱹᱰᱤ ᱛᱚ ᱫᱩᱠ ᱨᱮᱱᱟᱜ ᱠᱟᱛᱷᱟ ᱜᱮᱛᱚᱢ ᱞᱟᱹᱭ ᱠᱮᱫᱟ᱾
ᱫᱩᱠ ᱢᱟᱱᱮ ᱟᱹᱰᱤ ᱫᱩᱠ ᱨᱤᱧ ᱯᱟᱲᱟᱣ ᱠᱟᱱᱟ ᱪᱮᱫ ᱤᱧ ᱢᱮᱱᱟ ᱱᱚᱣᱟ ᱫᱩᱠᱼᱼ ᱠᱷᱚᱱ ᱢᱟᱨᱟᱝ ᱫᱩᱠᱼᱼ
ᱡᱚᱛᱚ ᱦᱚᱲᱟᱜ ᱤᱭᱟᱹ ᱨᱮᱜᱮ ᱚᱱᱠᱟ ᱜᱮ ᱛᱮᱦᱮᱸᱱ ᱜᱮᱭᱟ ᱫᱩᱠ ᱫᱚ᱾ ᱪᱤᱠᱟᱭᱟᱢ ᱟᱨ ᱵᱟᱠᱚ ᱵᱩᱡᱷᱟᱹᱣ ᱫᱟ᱾
ᱦᱳᱭ ᱢᱟᱱᱮ ᱡᱟᱦᱟᱸᱱᱟᱜ ᱮᱴᱟᱜ ᱠᱤᱪᱷᱩ ᱫᱚ ᱥᱟᱦᱟᱣ ᱜᱟᱱᱚᱜ-ᱟ ᱢᱮᱱᱠᱷᱟᱱ ᱱᱤᱡᱮᱨᱮᱱ ᱦᱚᱲ ᱡᱚᱠᱼᱼ ᱱᱚᱜ-ᱚ ᱱᱚᱝᱠᱟᱭ ᱠᱟᱹᱢᱤᱭᱟ ᱥᱮᱼᱼ ᱚᱱᱟ ᱫᱚ ᱟᱹᱰᱤ ᱢᱟᱱᱮ ᱫᱩᱠ ᱜᱮ ᱟᱴᱠᱟᱨᱚᱜ-ᱟ ᱥᱮ, ᱟᱨᱼᱼ ᱟᱢ ᱡᱟᱢᱟᱭ ᱫᱚ, ᱦᱚᱭ ᱦᱚᱭ᱾ ᱦᱚᱭ, ᱟᱢ ᱡᱟᱢᱟᱭ ᱫᱚ ᱛᱟᱦᱚᱞᱮ ᱛᱮ ᱚᱲᱟᱜ ᱮ ᱦᱮᱡ ᱮᱱᱟᱭ ᱥᱮ ᱵᱟᱭ ᱦᱮᱡ ᱠᱟᱱᱟ?
ᱟᱹᱣᱨᱤ ᱦᱟᱹᱡᱩᱜ ᱛᱤᱱ ᱡᱚᱠᱷᱚᱡ ᱪᱚᱭ ᱦᱤᱡᱩᱜ-ᱟ ᱦᱮᱡ ᱞᱮᱱ ᱜᱮ ᱦᱟᱸᱜ ᱩᱱᱤ ᱦᱚᱸ ᱠᱟᱛᱷᱟ ᱠᱚᱧ ᱟᱸᱡᱚᱢ ᱢᱟᱭᱟ‌ ᱦᱟᱸᱜ᱾
ᱫᱚᱢᱟᱣᱮᱢ ᱠᱟᱛᱷᱟ ᱟᱸᱡᱚᱢ ᱛᱮᱫᱚ ᱵᱟᱝ ᱜᱟᱱᱚᱜ-ᱟ ᱯᱩᱨᱟᱹ ᱮᱠᱫᱚᱢᱼᱼ ᱫᱚᱢᱟᱣ ᱯᱷᱟᱨᱪᱟᱭᱮᱢ᱾
ᱡᱟᱶᱟᱭ ᱠᱟᱱ ᱛᱤᱧᱟᱭ ᱥᱮ ᱟᱫᱚ ᱚᱱᱮ ᱚᱱᱠᱟ ᱵᱚᱞᱮ ᱩᱱᱤ ᱪᱮᱛᱟᱱ ᱛᱤ ᱦᱚᱸ ᱵᱟᱹᱧ ᱞᱟᱹᱭ ᱨᱟᱠᱟᱵ ᱫᱟᱲᱮᱜ ᱠᱟᱱᱟ᱾ ᱪᱤᱜ ᱪᱤᱠᱟᱭᱟ?
ᱚᱱᱠᱟ ᱛᱮᱫᱚ ᱵᱟᱠᱚ ᱵᱩᱡᱷᱟᱹᱣᱟ᱾ ᱢᱚᱪᱟ ᱢᱚᱪᱟ ᱛᱮᱫᱚ ᱵᱟᱭ ᱵᱩᱡᱷᱟ ᱟᱢ ᱡᱟᱢᱟᱭ ᱫᱚ᱾
ᱟᱫᱚ ᱜᱤᱫᱽᱨᱟᱹ ᱦᱚᱸ ᱢᱮᱱᱟᱭᱟ ᱥᱮ ᱵᱟᱝ ᱟᱫᱚ ᱠᱷᱟᱡ ᱩᱱᱤ ᱥᱟᱢᱟᱝ ᱨᱮ ᱡᱩᱫᱤ ᱱᱚᱝᱠᱟ ᱦᱩᱭᱩᱜ-ᱟ ᱵᱟᱠᱷᱟᱡ ᱫᱚᱼᱼ ᱪᱮᱫ ᱩᱱᱤ ᱦᱚᱸᱭ ᱧᱮᱞ ᱪᱤᱛᱟ᱾
ᱦᱳᱭ ᱦᱳᱭ᱾ ᱮᱠᱟᱞ ᱛᱟᱞᱦᱮ ᱟᱹᱰᱤ ᱴᱷᱤᱠ ᱠᱟᱛᱷᱟ ᱜᱮᱢ ᱢᱮᱱ ᱠᱮᱫᱟ ᱛᱟᱞᱦᱮ ᱢᱚᱱᱮᱼᱼ ᱫᱚ ᱟᱹᱰᱤ ᱱᱟᱯᱟᱭ ᱜᱮᱛᱟᱢᱟ ᱟᱢᱟᱜ ᱫᱚ᱾ ᱟᱢᱞᱮᱠᱟᱱ ᱵᱟᱹᱦᱩ ᱡᱩᱫᱤ ᱤᱧ ᱦᱚᱧ ᱧᱟᱢ ᱠᱮᱭᱟ ᱛᱟᱦᱚᱞᱮ ᱠᱷᱟᱱ ᱥᱟᱹᱨᱤᱜᱮ ᱛᱤᱱᱟᱹᱜ ᱪᱚᱝ ᱥᱩᱠ ᱨᱮ ᱛᱟᱦᱮᱱᱸ ᱠᱚᱜ
ᱟᱫᱚ ᱵᱩᱡᱷᱟᱹᱣᱟᱭᱢᱮ ᱦᱟᱸᱜ ᱩᱱᱤ ᱦᱳᱭ ᱵᱩᱡᱷᱟᱹᱣ ᱜᱮᱭᱟ ᱦᱟᱸᱜ
ᱵᱩᱡᱷᱟᱹᱣ ᱵᱩᱡᱷᱟᱹᱣ ᱛᱮᱢᱟᱧ ᱵᱩᱡᱷᱟᱹᱣ ᱞᱟᱸᱜᱟᱭᱮᱱ ᱢᱟ ᱮᱱᱛᱮᱫ ᱟᱫᱚᱢ ᱪᱮ ᱢᱟᱭᱟᱢ ᱦᱚᱭ ᱢᱟ ᱛᱚᱵᱮ ᱦᱳᱭ ᱦᱳᱭ ᱦᱮᱸ